ᱜᱚᱢᱠᱮ ᱦᱳᱭ ᱡᱚᱦᱟᱨ ᱟᱹᱞᱤᱧᱟᱜ ᱨᱚᱲ ᱵᱮᱱ ᱟᱸᱡᱚᱢᱮᱜ-ᱟ᱾
ᱦᱮᱸ ᱦᱮᱸ᱾
ᱦᱳᱭ ᱮᱸᱰᱮᱠᱷᱟᱱ ᱪᱮᱫ ᱠᱚᱵᱤᱱ ᱪᱤᱠᱟᱹᱭᱮᱫ-ᱟ?
ᱟᱹᱞᱤᱧ ᱫᱚ ᱱᱤᱭᱟᱹ ᱜᱷᱟᱹᱲᱤᱡ ᱚᱲᱟᱜ ᱠᱚᱨᱮ ᱜᱮ ᱢᱮᱱᱟᱜ ᱞᱤᱧᱟ᱾
ᱦᱳᱭ ᱦᱳᱭ᱾ ᱟᱪᱪᱷᱟ ᱜᱚᱝᱠᱮ ᱛᱮᱦᱮᱧᱟᱜ ᱜᱟᱞᱢᱟᱨᱟᱣ ᱨᱮᱱᱟᱜ ᱥᱟᱛᱟᱢ ᱫᱚ ᱮ ᱟᱵᱚᱣᱟᱜ ᱥᱟᱱᱛᱟᱲ ᱥᱟᱶᱛᱟ ᱨᱮᱱᱟᱜ ᱱᱟᱜᱟᱢ ᱤᱫᱤ ᱠᱟᱛᱮᱜ᱾
ᱟᱪᱪᱷᱟ᱾
ᱦᱳᱭᱥᱮ ᱟᱫᱚ ᱚᱱᱟ ᱱᱟᱜᱟᱢ ᱤᱫᱤ ᱠᱟᱛᱮ ᱛᱮ ᱠᱟᱹᱴᱤᱡ ᱞᱟᱝ ᱨᱚᱯᱚᱲᱟ ᱛᱚ ᱮᱸᱰᱮᱠᱷᱟᱱ ᱥᱟᱱᱛᱟᱲ ᱥᱟᱶᱛᱟ ᱨᱮᱱᱟᱜ ᱱᱟᱜᱟᱢ ᱤᱫᱤ ᱠᱟᱛᱮᱫ ᱡᱩᱫᱤ ᱯᱩᱭᱞᱩ ᱠᱷᱚᱱ ᱡᱩᱫᱤ ᱵᱤᱱ ᱞᱟᱹᱭᱟ ᱟᱵᱚ ᱢᱟᱱᱣᱟ ᱨᱮᱱᱟᱜ ᱥᱤᱨᱡᱚᱱ ᱫᱚ ᱦᱩᱭ ᱞᱮᱱᱟ ᱯᱤᱞᱪᱩ ᱦᱟᱲᱟᱢ ᱥᱮ ᱯᱤᱞᱪᱩ ᱵᱩᱲᱦᱤ ᱠᱷᱚᱱ, ᱦᱳᱭ ᱥᱮ᱾ ᱱᱩᱜᱼᱩ ᱱᱩᱠᱱ ᱨᱤᱱ ᱟᱵᱚ ᱫᱚ ᱯᱚᱯᱚᱝᱲᱟ ᱠᱟᱱᱟ ᱯᱤᱞᱪᱩ ᱜᱟᱬᱟ ᱠᱟᱱᱟ ᱵᱚᱱ᱾
ᱦᱮᱸ᱾
ᱚᱸᱰᱮ ᱠᱷᱚᱱ ᱢᱟᱱᱣᱟ ᱥᱟᱸᱜᱮ ᱠᱟᱛᱮᱱ ᱟᱵᱚ ᱟᱨ- ᱱᱚᱛᱮ ᱵᱚᱱ ᱦᱮᱡ ᱞᱮᱱᱟ ᱡᱮ, ᱦᱟᱨᱟ ᱨᱟᱛᱟ ᱵᱩᱨᱩ ᱛᱮᱵᱚᱱ ᱦᱮᱡ ᱞᱮᱱᱟ᱾ ᱚᱸᱰᱮ ᱫᱚ ᱪᱟᱹᱭ ᱡᱟᱢᱼ ᱟᱵᱟᱫᱚᱞᱤ ᱠᱚᱭᱰᱟ ᱚᱱᱮ ᱚᱱᱠᱟ ᱱᱚᱝᱠᱟᱛᱮ ᱱᱚᱝᱠᱟᱛᱮ ᱟᱵᱚ ᱦᱮᱡ ᱠᱟᱛᱮᱫ ᱱᱤᱛᱚᱜ ᱟᱵᱚ ᱪᱷᱚᱴᱴᱱᱟᱜ ᱥᱮ ᱱᱚᱣᱟ ᱠᱚᱨᱮ ᱵᱟᱥᱟ ᱢᱮᱱᱟᱜ ᱟᱠᱟᱫ ᱵᱚᱱᱟ, ᱟᱫᱚ ᱱᱚᱜᱼᱱᱟ ᱜᱚᱢᱠᱮ ᱦᱚᱱᱟ ᱠᱚ ᱤᱫᱤ ᱠᱟᱛᱮ ᱡᱩᱫᱤ ᱟᱵᱮᱱ ᱡᱩᱫᱤ ᱵᱟᱲᱟᱭ ᱢᱮᱱᱟᱜ ᱛᱟᱵᱮᱱᱟ, ᱮᱱᱠᱷᱟᱱ ᱫᱚ ᱛᱷᱚᱲᱟ ᱞᱟᱹᱭ ᱯᱟᱥᱱᱟᱣᱟᱞᱮ ᱵᱮᱱ? ᱫᱤᱥᱚᱢ ᱦᱚᱲ ᱠᱚ ᱦᱳᱭ ᱥᱮ?
ᱟᱪᱪᱷᱟ᱾
ᱦᱳᱭ᱾
ᱟᱫᱚ ᱠᱟᱛᱷᱟ ᱫᱚ ᱦᱩᱭᱩᱜ ᱠᱟᱱᱟ ᱱᱚᱣᱟ ᱜᱮ ᱟᱵᱚ ᱢᱟ ᱡᱚᱛᱚ ᱦᱚᱲ ᱵᱟᱝ ᱥᱚᱢᱟᱱ ᱵᱟᱹᱱᱩᱜ ᱵᱚᱱᱟ᱾
ᱦᱳᱭ᱾
ᱢᱮᱱ
ᱞᱟᱹᱭ ᱵᱮᱱ
ᱦᱮᱸ ᱞᱟᱹᱭ ᱮᱫᱟ ᱞᱤᱧ ᱞᱟᱹᱭᱫᱟᱹᱧ ᱡᱷᱚᱛᱚ ᱦᱚᱲᱢᱟ ᱥᱚᱢᱟᱱ ᱞᱟᱭᱫᱤᱧ ᱡᱷᱚᱛᱚ ᱦᱚᱲ ᱢᱟ ᱥᱚᱢᱟᱱ ᱢᱤᱫ ᱥᱚᱢᱟᱱ ᱵᱟᱹᱱᱩᱜ ᱵᱚᱱᱟ᱾ ᱢᱟᱱᱮ ᱟᱵᱚ ᱡᱟᱦᱟᱸ ᱡᱩᱢᱤᱫ ᱵᱟᱹᱱᱩᱜ ᱵᱚᱱᱟ ᱟᱨᱠᱤ᱾
ᱦᱳᱭ᱾
ᱟᱫᱚ ᱱᱚᱣᱟ ᱫᱚ ᱱᱚᱣᱟ ᱠᱚ ᱡᱤᱱᱤᱥ ᱠᱚᱫᱚ ᱦᱟᱸᱜ ᱱᱤᱡᱮ ᱡᱚᱛᱚ ᱛᱚ ᱫᱤᱥᱚᱢ ᱦᱚᱲ ᱟᱵᱚ ᱡᱩᱢᱤᱫ ᱛᱟᱦᱮᱱ ᱦᱩᱭᱩᱜ ᱛᱟᱵᱚᱱᱟ ᱛᱚᱵᱮ ᱛᱚ ᱡᱚᱛᱚ ᱟᱵᱚ ᱡᱟᱦᱟᱸ ᱥᱟᱱᱛᱟᱲ ᱥᱚᱢᱟᱡ ᱠᱚᱨᱮᱱᱟᱜ ᱡᱟᱦᱟᱸ ᱮᱴᱠᱮᱴᱚᱬᱮ ᱠᱚ ᱛᱟᱦᱮᱱᱟ ᱡᱚᱛᱚ ᱢᱤᱫ ᱥᱟᱶᱛᱮ ᱡᱩᱫᱤ ᱵᱚᱱ ᱦᱮᱸ ᱢᱟᱱᱮ ᱡᱩᱢᱤᱫ ᱵᱚᱱ ᱛᱟᱦᱮᱱᱟ ᱛᱟᱦᱚᱞᱮ ᱚᱱᱟ ᱡᱤᱱᱤᱥᱴᱟᱜ ᱫᱚ ᱵᱟᱝ ᱚᱥᱩᱵᱤᱫᱟᱜ-ᱟ ᱢᱟᱱᱮ ᱥᱟᱠᱥᱮᱥ ᱡᱟᱭᱜᱟ ᱨᱮᱵᱚᱱ ᱛᱟᱦᱮᱱᱟ᱾
ᱦᱳᱭ ᱢᱟ ᱞᱟᱦᱟ ᱥᱮᱫ ᱞᱟᱹᱭ ᱢᱟᱲᱟᱝ ᱤᱫᱤ ᱵᱮᱱ
ᱟᱫᱚ ᱱᱤᱛᱚᱜ ᱧᱮᱞ ᱫᱟᱵᱤᱱ ᱱᱤᱛᱚᱜ ᱡᱟᱦᱟᱸ ᱜᱚᱴᱟ ᱜᱮᱵᱚᱱ ᱧᱮᱞᱫᱟ ᱡᱮ ᱵᱤᱦᱟ ᱵᱟᱯᱞᱟ ᱠᱚᱨᱮ ᱥᱮ ᱡᱟᱦᱟᱸ ᱠᱚᱨᱮ ᱜᱮᱵᱤᱱ ᱧᱮᱞᱫᱟ ᱠᱳᱱᱳ ᱟᱵᱚᱣᱟᱜ ᱠᱳᱱᱳ ᱥᱟᱱᱛᱟᱲ ᱥᱚᱢᱟᱡ ᱨᱮᱱᱟᱜ ᱡᱟᱦᱟᱸ ᱟᱵᱚ ᱥᱟᱯ ᱥᱟᱯᱟᱵ ᱡᱤᱱᱤᱥ ᱠᱚ ᱛᱟᱦᱮᱸ ᱠᱟᱱᱟ ᱚᱱᱟ ᱥᱟᱯᱟᱵ ᱥᱟᱯᱟᱵ ᱡᱤᱱᱤᱥ ᱛᱮᱫᱚ ᱵᱟᱝ ᱠᱚ ᱠᱟᱹᱢᱤᱭᱮᱫᱟ ᱡᱮᱢᱚᱱ ᱡᱟᱦᱟᱸ ᱠᱚᱨᱮᱜᱮ ᱧᱮᱞ ᱵᱤᱱ ᱮᱸ ᱵᱟᱯᱞᱟ ᱠᱚ ᱦᱩᱭᱩᱜ ᱠᱟᱱᱟ ᱧᱮᱞ ᱢᱮ ᱚᱸᱰᱮ ᱠᱚ ᱵᱚᱠᱥ ᱯᱷᱚᱠᱥ ᱪᱟᱹᱞᱩ ᱠᱟᱛᱮᱫ ᱠᱚ ᱥᱮᱨᱮᱧ ᱮᱱᱮᱡ ᱫᱟ᱾ ᱠᱤᱱᱛᱩ ᱴᱟᱢᱟᱠ ᱛᱩᱢᱫᱟᱜ ᱡᱟᱦᱟᱸ ᱟᱵᱚᱣᱟᱜ ᱡᱟᱦᱟᱸ ᱯᱟᱹᱦᱤᱞ ᱠᱷᱚᱱ ᱡᱟᱦᱟᱸ ᱢᱮᱱᱟᱜ ᱛᱟᱵᱚᱱᱟ ᱡᱮ ᱱᱚᱣᱟ ᱡᱤᱱᱤᱥ ᱠᱚ ᱟᱨᱠᱤ ᱚᱱᱟ ᱠᱚᱫᱚ ᱧᱮᱞᱢᱮ ᱡᱚᱛᱚ ᱠᱚ ᱵᱟᱹᱜᱤᱭ ᱫᱟᱠᱚ ᱦᱤᱲᱤᱧ ᱫᱟᱠᱚ
ᱦᱳᱭ ᱦᱳᱭ ᱦᱳᱭ ᱟᱫᱚ ᱱᱚᱜᱱᱟ ᱠᱚ ᱡᱮ ᱱᱚᱣᱟ ᱠᱚ ᱵᱚᱱ ᱵᱟᱹᱜᱤ ᱤᱫᱤᱭ ᱫᱟᱵᱚᱱ᱾ ᱮᱸᱰᱮᱠᱷᱟᱱ ᱱᱚᱜᱚᱭ ᱫᱟᱹᱭᱵᱟᱹᱨ ᱫᱚ ᱚᱠᱚᱭ ᱠᱟᱱᱟ ᱠᱚ ᱱᱚᱣᱟ ᱵᱟᱹᱜᱤ ᱨᱮᱱ? ᱢᱩᱞ ᱚᱡᱮ ᱫᱚ ᱚᱠᱟ ᱴᱷᱮᱡ ᱦᱮᱱᱟᱜ-ᱟ ᱜᱚᱢᱠᱮ?
ᱟᱫᱚ ᱢᱩᱞ ᱚᱡᱮ ᱫᱚ ᱦᱩᱭᱩᱜ ᱠᱟᱱᱟ ᱟᱵᱚ ᱫᱤᱥᱚᱢ ᱦᱚᱲ ᱫᱚ ᱡᱮᱢᱚᱱ ᱟᱹᱛᱩ ᱨᱮᱱᱟᱜ ᱡᱟᱦᱟᱸᱭ ᱢᱤᱫᱴᱟᱱ ᱜᱚᱢᱠᱮ ᱢᱮᱱᱟᱭ ᱡᱮᱢᱚᱱ ᱦᱮᱸ ᱡᱟᱦᱟᱸᱭ ᱜᱮ ᱢᱟᱡᱷᱤ ᱵᱟ ᱡᱚᱜᱽᱢᱟᱡᱷᱤ ᱜᱚᱰᱮᱛ ᱩᱱᱠᱩ ᱜᱮᱛᱚ ᱦᱟᱸᱜ ᱟᱹᱛᱩ ᱨᱮᱱᱟᱜ ᱫᱚ ᱩᱱᱠᱩ ᱫᱟᱭᱵᱷᱟᱨ ᱠᱚ ᱥᱮ ᱥᱮ ᱫᱟᱭᱵᱷᱟᱨ ᱵᱚᱞᱛᱮ ᱪᱮᱫ ᱱᱩᱠᱩ ᱫᱚ ᱫᱤᱥᱟᱹ ᱩᱫᱩᱜ ᱟᱨᱠᱤ ᱡᱮ ᱱᱚᱣᱟ ᱡᱤᱱᱤᱥ ᱫᱚ ᱱᱚᱝᱠᱟ ᱞᱮᱠ ᱠᱷᱟᱱ ᱟᱵᱚ ᱱᱚᱝᱠᱟᱱ ᱡᱟᱭᱜᱟ ᱨᱮᱵᱚᱱ ᱥᱮᱴᱮᱨ ᱫᱟᱲᱮᱭᱟᱜ-ᱟ ᱥᱮ ᱱᱚᱝ ᱱᱚᱝᱠᱟ ᱡᱤᱱᱤᱥ ᱫᱚ ᱱᱚᱣᱟ ᱡᱤᱱᱤᱥ ᱫᱚ ᱟᱵᱚ ᱥᱮᱲᱟ ᱞᱟᱹᱠᱛᱤ ᱠᱟᱱᱟ᱾ ᱡᱮ ᱱᱚᱣᱟ ᱵᱟᱵᱚᱱ ᱥᱮᱬᱟ ᱫᱚᱦᱚ ᱞᱮᱠᱷᱟᱱ, ᱟᱞᱮ ᱢᱟ ᱱᱤᱛᱟᱜ ᱢᱮᱱᱟᱜ ᱞᱮᱭᱟ ᱜᱟᱯᱟ ᱵᱟᱹᱱᱩᱜ ᱞᱮᱭᱟ ᱾ ᱟᱯᱮ ᱡᱩᱫᱤ ᱵᱟᱯᱮ ᱥᱮᱲᱟ ᱫᱚᱦᱚ ᱠᱟᱜᱼᱟ ᱟᱫᱚ, ᱟᱫᱚ ᱟᱯᱮ ᱯᱚᱨᱮ ᱦᱟᱯᱮᱱ ᱫᱤᱱ ᱟᱯᱮᱜᱮ ᱚᱥᱩᱵᱤᱫᱟ ᱨᱮᱯᱮ ᱧᱩᱨ ᱫᱟᱲᱮᱭᱟᱜᱼᱟ ᱾
ᱦᱚᱭ ᱦᱚᱭ ᱦᱚᱭ ᱱᱚᱣᱟ ᱦᱚᱸ ᱱᱟᱯᱟᱭ ᱠᱟᱛᱷᱟ ᱜᱮᱵᱤᱱ ᱞᱟᱹᱭ ᱠᱮᱫᱼᱟ ᱾ ᱦᱚᱭ ᱟᱨ ᱮᱸᱰᱮᱠᱷᱟᱱ, ᱢᱟ ᱢᱟ ᱞᱟᱹᱭ ᱵᱤᱱ ᱾
ᱟᱫᱚ ᱫᱤᱥᱟᱹ ᱩᱫᱩᱜ ᱡᱤᱱᱤᱥ ᱫᱚ ᱦᱩᱭᱩᱜ ᱠᱟᱱᱟ ᱚᱱᱠᱟᱱ ᱡᱟᱦᱟᱸ ᱟᱛᱳ ᱠᱚᱨᱮ ᱡᱟᱦᱟᱸᱭ ᱢᱮᱱᱟᱜ ᱠᱚᱣᱟ ᱵᱟᱵᱟ ᱛᱟᱠᱚ, ᱱᱤᱡᱮ ᱠᱷᱚᱱ ᱟᱯᱱᱟᱨ ᱠᱷᱚᱱ ᱢᱟᱨᱟᱝ ᱢᱟᱨᱟᱝ ᱡᱟᱦᱟᱸ ᱵᱟᱵᱟ-ᱵᱟᱵᱟ ᱞᱮᱠᱟᱱ ᱦᱚᱲ ᱠᱚ ᱟᱨᱠᱤ, ᱩᱱᱠᱩ ᱜᱮᱛᱚ ᱦᱟᱸᱜ ᱱᱚᱣᱟ ᱠᱚᱫᱚ ᱦᱟᱸᱜ ᱦᱩᱫᱤᱥ ᱫᱚ ᱩᱫᱩᱜ ᱫᱚᱨᱠᱟᱨ ᱡᱮ ᱱᱚᱣᱟ ᱡᱤᱱᱤᱥᱴᱟᱜ ᱟᱞᱮ ᱦᱚᱭᱛᱚ ᱦᱮᱸ ᱡᱚᱛᱚ ᱦᱚᱲ ᱫᱚ ᱵᱟᱠᱚ ᱥᱚᱢᱟᱱᱟ ᱠᱤᱪᱷᱩ ᱡᱩᱱᱤᱭᱟᱨ ᱢᱮᱱᱟᱜ ᱠᱚᱣᱟ ᱠᱤᱪᱷᱩ ᱛᱟᱨ ᱢᱚᱛᱚᱱ ᱥᱤᱱᱤᱭᱟᱨ ᱢᱮᱱᱟᱜ ᱠᱚᱣᱟ᱾ ᱟᱫᱚ ᱛᱟᱨ ᱢᱚᱫᱽᱫᱷᱮ ᱨᱮᱦᱚᱸ ᱡᱚᱛᱚ ᱵᱟᱠᱚ ᱜᱟᱱ ᱫᱟᱲᱮᱭᱟᱜᱼᱟ ᱠᱤ ᱠᱤᱪᱷᱩ ᱦᱚᱲ ᱫᱚ ᱪᱮᱥᱴᱟ ᱨᱮᱦᱚᱸ ᱵᱟᱠᱚ ᱜᱟᱱ ᱫᱟᱲᱮᱭᱟᱜᱼᱟ ᱩᱱᱟᱹᱜ ᱫᱚ ᱟᱨᱠᱤ ᱟᱨ ᱠᱤᱪᱷᱩ ᱠᱚ ᱜᱟᱱ ᱫᱟᱲᱮᱭᱟᱜᱼᱟ ᱠᱤᱱᱛᱩ ᱚᱱᱟ ᱡᱤᱱᱤᱥ ᱴᱟᱜ ᱡᱚᱠᱷᱚᱱ ᱠᱚ ᱞᱮᱥ ᱥᱚᱫᱚᱨᱟ ᱡᱮ ᱱᱚᱣᱟ ᱡᱤᱱᱤᱥ ᱫᱚ ᱱᱚᱝ ᱠᱟ ᱞᱮᱱᱠᱷᱟᱱ ᱱᱚᱣᱟ ᱜᱟᱱᱚᱜᱼᱟ ᱾ ᱟᱫᱚ ᱚᱱᱠᱟ ᱜᱮ ᱡᱩᱫᱤ ᱵᱟᱵᱚᱱ ᱥᱮᱬᱟ ᱫᱚᱦᱚ ᱠᱟᱜ-ᱟ ᱟᱫᱚ ᱦᱟᱯᱮᱱ ᱫᱤᱱ ᱫᱚ ᱟᱨᱚ ᱵᱤᱥᱤ ᱥᱮᱨᱚᱠᱚᱢ ᱚᱥᱩᱵᱤᱫᱟ ᱨᱮ ᱵᱚᱱ ᱧᱩᱨᱩᱜᱼᱟ ᱾
ᱦᱚᱭ ᱦᱚᱭ ᱟᱪᱪᱷᱟ ᱜᱚᱝᱠᱮ ᱟᱵᱚ ᱥᱟᱶᱛᱟ ᱨᱮ ᱧᱮᱞᱟᱠᱟᱱᱟ ᱾ ᱦᱚᱜᱼᱚᱭ ᱡᱮ ᱰᱟᱸᱰᱚᱢ, ᱵᱟᱨᱚᱱ ᱦᱚᱸᱜᱼᱱᱟ ᱠᱚ ᱟᱵᱮᱱ ᱪᱮᱫ ᱞᱮᱠᱟ ᱵᱮᱱ ᱧᱮᱞᱮᱜᱼᱟ ᱚᱠᱟ ᱢᱮᱫ ᱛᱮᱵᱮᱱ ᱧᱮᱞᱟ ᱱᱚᱣᱟ ᱠᱚ ᱟᱵᱚ ᱥᱚᱢᱟᱡᱽ ᱨᱮ ᱟᱨ ᱰᱟᱱᱰᱚᱢ, ᱵᱚᱨᱚᱱ, ᱰᱟᱱᱰᱚᱢ, ᱵᱟᱨᱚᱱ ᱚᱱᱟ ᱵᱚᱱᱫᱚ ᱞᱟᱹ ᱞᱟᱹᱠᱛᱤ ᱠᱟᱱᱟ ᱥᱮ ᱱᱚᱝᱠᱟ ᱜᱮ ᱪᱟᱞᱟᱣ ᱞᱟᱹᱠᱛᱤ ᱠᱟᱱᱟ?
ᱟᱫᱚ ᱟᱹᱞᱤᱧ ᱪᱮᱫ ᱞᱤᱧ ᱞᱟᱹᱭᱟ ᱟᱫᱚ ᱚᱠᱟ ᱥᱮᱫ ᱱᱚᱠᱟ ᱞᱮᱠᱟ ᱦᱟᱸᱜ ᱥᱤᱥᱴᱮᱢ ᱠᱚᱫᱚ ᱦᱟᱸᱜ ᱟᱞᱮ ᱟᱞᱮ ᱥᱮᱫ ᱢᱟ ᱚᱱᱟ ᱠᱚᱫᱚ ᱵᱟᱟᱹᱞᱤᱧ ᱧᱮᱞ ᱵᱟᱲᱟᱭᱮᱫᱟ ᱩᱱᱟᱹᱜ
ᱱᱤᱢ ᱰᱷᱟᱹᱣᱨᱟᱹᱜ ᱨᱮᱱᱟᱜ ᱠᱟᱛᱷᱟ ᱞᱤᱧ ᱞᱟᱹᱭᱮᱫᱟ ᱡᱟᱦᱟᱸᱭ ᱡᱩᱫᱤ ᱟᱹᱛᱩ ᱦᱚᱲᱟᱜ ᱠᱟᱛᱷᱟ ᱵᱟᱭ ᱟᱸᱡᱚᱢ ᱞᱮᱼᱟ ᱥᱮ ᱟᱹᱛᱩ ᱦᱚᱲ ᱦᱚᱸ ᱮᱠᱷᱚᱱ ᱠᱟᱛᱷᱟ ᱵᱟᱛᱟ ᱵᱟᱭ ᱟᱸᱡᱚᱢᱮ-ᱟ ᱩᱱᱤ ᱠᱷ ᱮᱸᱰᱮᱠᱷᱟᱱ ᱩᱱᱤ ᱠᱚ ᱰᱟᱸᱰᱚᱢᱮ ᱠᱟᱱᱟ ᱥᱮ ᱵᱟᱨᱚᱱᱮ ᱠᱟᱱᱟ ᱠᱚ ᱾ ᱥᱮ ᱵᱟᱭ ᱰᱟᱸᱰᱚᱢ, ᱰᱟᱸᱰᱚᱢ ᱠᱟᱛᱮᱫ ᱩᱱᱤᱮ ᱵᱟᱭ ᱥᱩᱫᱷᱨᱟᱹᱜ ᱠᱟᱱᱟ ᱮᱸᱰᱮ ᱠᱷᱟᱱ ᱩᱱᱤ ᱫᱚᱠᱚ ᱱᱤᱢ ᱰᱷᱟᱹᱨᱣᱟᱹ ᱜᱮ ᱠᱟᱱᱟ ᱾ ᱮᱸᱰᱮ ᱠᱷᱟᱱ ᱜᱚᱝᱠᱮ ᱱᱚᱜᱼᱚ ᱱᱚᱣᱟ ᱠᱟᱛᱷᱟ ᱞᱤᱧ ᱢᱮᱱ ᱦᱚᱪᱚᱭᱣᱮᱫᱟ ᱾ ᱟᱯᱮ ᱥᱮᱫ ᱧᱮᱞᱚᱜᱚᱜ ᱠᱟᱱᱟ ᱥᱮ ᱵᱟᱝ ᱧᱮᱞᱚᱜᱚᱜ ᱠᱟᱱᱟ?
ᱟᱫᱚ ᱧᱮᱞ ᱫᱚ ᱧᱮᱞᱚᱜᱚᱜ ᱠᱟᱱᱟ ᱟᱫᱚ ᱢᱟᱱᱮ ᱟᱞᱮ ᱥᱮᱫ ᱫᱚ ᱧᱮᱞ ᱵᱚᱞᱛᱮ ᱥᱚᱝᱥᱟᱨᱤ ᱱᱤᱭᱟᱹ ᱛᱮ ᱡᱟᱦᱟᱸ ᱚᱥᱩᱵᱤᱫᱷᱟ ᱠᱚ ᱯᱟᱲᱟᱜ ᱠᱟᱱᱟ ᱚᱱᱠᱟᱱᱟᱜ ᱠᱚ ᱧᱮᱞᱚᱜ ᱠᱟᱱᱟ ᱵᱩᱡᱷᱟᱹᱣ ᱠᱮᱫ-ᱟ ᱵᱤᱱ ᱾
ᱟᱫᱚ ᱡᱟᱦᱟᱸᱭ ᱦᱚᱭᱛᱚ ᱠᱟᱛᱷᱟ ᱵᱟᱭ ᱟᱸᱡᱚᱢ ᱮᱫᱟ ᱡᱮ ᱱᱚᱣᱟ ᱡᱤᱱᱤᱥᱴᱟ ᱟᱫᱚ ᱰᱟᱰᱚᱢ ᱫᱚ ᱰᱟᱰᱚᱢ ᱜᱮ ᱦᱩᱭᱩᱜ ᱠᱟᱱᱟ ᱟᱫᱚ ᱚᱸᱰᱮ ᱫᱚ ᱢᱤᱫᱴᱟᱝ ᱩᱱᱤ ᱫᱚ ᱢᱤᱫᱴᱟᱝ ᱦᱮᱸ ᱦᱩᱫᱤᱥ ᱞᱮᱠᱟ ᱢᱤᱫᱴᱟᱝ ᱫᱚ ᱰᱟᱸᱰᱚᱢ ᱫᱚᱨᱠᱟᱨ ᱜᱮ ᱠᱟᱱᱟ ᱵᱟᱠᱷᱟᱱ ᱩᱱᱤ ᱢᱟ ᱦᱩᱫᱤᱥ ᱨᱮ ᱵᱟᱭ ᱦᱤᱡᱩᱜᱼᱟ ᱥᱮ ᱾
ᱦᱚᱭ ᱦᱟᱭ ᱦᱚᱭ ᱱᱚᱣᱟ ᱫᱚ ᱡᱚᱛᱷᱟᱛ ᱠᱟᱛᱷᱟ ᱜᱮ ᱵᱤᱱ ᱞᱟᱹᱭ ᱠᱮᱫ-ᱟ ᱾ ᱮᱸᱰᱮᱠᱷᱟᱱ ᱡᱩᱫᱤ ᱵᱮᱱ ᱵᱷᱩᱞᱟ ᱮᱱᱠᱷᱟᱱ ᱵᱷᱩᱞ ᱨᱮᱱᱟᱜ ᱫᱚ ᱰᱟᱸᱰᱚᱢ ᱫᱚ ᱟᱵᱤᱱ ᱫᱚ ᱞᱟᱜᱟᱣ ᱵᱮᱱᱟ ᱾
ᱦᱮᱸ ᱟᱫᱚ ᱚᱱᱟ ᱫᱚ ᱪᱮᱫ? ᱠᱷᱟᱛᱤᱨ ᱰᱟᱰᱚᱢ ᱫᱚᱠᱚ ᱞᱟᱜᱟᱣᱟ ᱚᱱᱟ ᱫᱚ ᱦᱩᱭᱩᱜ ᱠᱟᱱᱟ ᱡᱤᱥᱮ ᱠᱤ ᱪᱩᱞᱩᱝ ᱩᱱᱤ ᱞᱟᱭᱤᱱ ᱛᱮ ᱦᱤᱡᱩᱜ ᱢᱟᱭ ᱡᱩᱫᱤ ᱞᱟᱭᱤᱱ ᱵᱷᱟᱜᱮ ᱛᱮ ᱦᱤᱡᱩᱜ ᱠᱷᱟᱱ ᱵᱷᱟᱜᱮ ᱜᱮ ᱟᱫᱚ ᱾ ᱡᱩᱫᱤ ᱟᱵᱤᱱ ᱡᱩᱫᱤ ᱢᱤᱫᱴᱟᱱ ᱦᱚᱲ ᱡᱩᱫᱤ ᱫᱚᱥ ᱤᱫᱤᱭᱟᱭ, ᱵᱷᱩᱞ ᱤᱫᱤᱭᱟᱭ ᱩᱱᱤ ᱡᱩᱫᱤ ᱵᱟᱵᱤᱱ ᱢᱮᱛᱟᱭᱟ ᱡᱟᱦᱟᱱᱟᱜ ᱩᱱᱤ ᱢᱟ ᱫᱚ ᱞᱟᱹᱭᱟᱭ ᱱᱩᱠᱩ ᱫᱚ ᱤᱧᱫᱚ ᱪᱮᱫ ᱦᱚᱸ ᱵᱟᱠᱚ ᱢᱤᱛᱟᱹᱧ ᱠᱟᱱᱟ ᱾ ᱟᱨ ᱚᱱᱠᱟᱱᱟᱜ ᱤᱭᱟᱹ ᱦᱚᱸ ᱵᱟᱠᱚ ᱤᱢᱟᱹᱧ ᱠᱟᱱᱟ ᱡᱮ ᱡᱚᱵᱫᱳ ᱨᱮᱠᱚ ᱟᱹᱜᱩᱧᱟ ᱟᱨᱠᱤ ᱤᱭᱟᱹ ᱞᱟᱭᱤᱱ ᱨᱮᱠᱚ ᱟᱹᱜᱩᱧᱟ ᱚᱱᱟ ᱡᱤᱱᱤᱥᱴᱟᱜ ᱫᱚ ᱠᱚᱨᱟᱣ ᱩᱪᱤᱛ ᱜᱮ ᱠᱟᱱᱟ ᱰᱟᱸᱰᱚᱢ ᱫᱚ ᱫᱚᱨᱠᱟᱨ ᱜᱮ ᱠᱟᱱᱟ ᱵᱟᱠᱷᱟᱱ ᱩᱱᱤ ᱦᱚᱲ ᱢᱟ ᱞᱟᱹᱭᱟᱭ ᱱᱩᱠᱩ ᱫᱚ ᱢᱚᱬᱮ ᱦᱚᱲ ᱥᱮ ᱟᱹᱛᱩ ᱦᱚᱲ ᱩᱱᱠᱩ ᱢᱟ ᱪᱮᱫ ᱦᱚᱸ ᱵᱟᱠᱚ ᱪᱤᱠᱟᱹ ᱫᱟᱲᱮᱭᱟᱫ ᱛᱤᱧᱟ ᱾
ᱮᱠᱟᱞ ᱮᱠᱟᱞ ᱡᱚᱛᱷᱟᱛ ᱠᱟᱛᱷᱟ ᱵᱮᱱ ᱞᱟᱹᱭ ᱠᱮᱜᱼᱟ ᱜᱚᱝᱠᱮ, ᱟᱨᱚ ᱟᱵᱚ ᱥᱟᱱᱛᱟᱲ ᱥᱟᱶᱛᱟ ᱨᱮ ᱟᱨᱚ ᱧᱮᱞ ᱟᱠᱟᱱᱟ ᱦᱚᱜᱼᱚᱭ ᱡᱮ ᱰᱟᱹᱱ ᱯᱟᱱᱛᱮ ᱟᱸᱫᱷᱟ ᱯᱟᱹᱛᱭᱟᱹᱣ ᱚᱱᱟ ᱟᱸᱫᱷᱟ ᱯᱟᱹᱛᱭᱟᱹᱣ ᱟᱵᱚ ᱥᱚᱢᱟᱡᱽ ᱨᱮ ᱦᱮᱡ ᱟᱠᱟᱱᱟ ᱮᱱᱠᱷᱟᱱ ᱡᱟᱦᱟᱸ ᱡᱩᱫᱤ ᱨᱩᱣᱟᱹ ᱦᱟᱹᱥᱩᱜ ᱠᱟᱱᱟᱭ ᱮᱱᱮ ᱠᱷᱟᱱ ᱡᱟᱦᱟᱸᱭ ᱡᱩᱫᱤ ᱵᱩᱲᱦᱤ ᱦᱚᱲᱮ ᱧᱮᱞ ᱠᱮᱫᱮᱭᱟ ᱡᱟᱫᱚ ᱠᱩᱱᱤ ᱫᱚᱠᱚ ᱢᱮᱛᱟᱭᱟ ᱱᱩᱜᱼᱩ ᱱᱩᱭ ᱜᱮ ᱡᱚᱡᱚᱢ ᱠᱟᱱᱟ ᱱᱩᱭ ᱫᱚᱭ ᱰᱟᱹᱱ ᱠᱟᱱᱟ, ᱟᱫᱚ ᱱᱚᱜᱼᱚ ᱱᱚᱝᱠᱟᱱ ᱠᱟᱛᱷᱟ ᱠᱚᱦᱚᱸ ᱜᱚᱝᱠᱮ ᱟᱵᱚ ᱥᱚᱢᱟᱡᱽ ᱨᱮ ᱦᱮᱡ ᱧᱟᱢ ᱟᱠᱟᱱᱟ ᱥᱳᱥᱟᱞ ᱢᱤᱰᱤᱭᱟ ᱛᱟᱞᱟ ᱛᱮᱦᱚᱸ ᱧᱮᱞ ᱠᱟᱱᱟ ᱟᱛᱳ ᱚᱲᱟᱜ ᱠᱚᱨᱮ ᱦᱚᱸ ᱚᱱᱠᱟᱱᱟᱜ ᱠᱟᱛᱷᱟ ᱠᱚ ᱧᱮᱞ ᱢᱟᱱᱮ ᱠᱟᱛᱷᱟ ᱦᱚᱸ ᱟᱸᱡᱚᱢ ᱦᱩᱭ ᱠᱟᱱᱟ ᱥᱮ ᱧᱮᱞ ᱦᱩᱭ ᱠᱟᱱᱟ ᱡᱮ ᱱᱚᱝᱠᱟ ᱰᱟᱹᱱ ᱠᱚ ᱫᱳᱥᱮᱫ ᱠᱚᱣᱟ ᱥᱮ ᱰᱟᱹᱱ ᱯᱟᱱᱛᱮᱭᱮᱫ ᱠᱚᱣᱟ ᱠᱚ ᱛᱚ ᱱᱚᱜᱼᱚ ᱱᱚᱣᱟ ᱟᱵᱮᱱ ᱚᱠᱟ ᱢᱮᱫ ᱛᱮᱵᱮᱱ ᱧᱮᱞᱮᱼᱟ ᱜᱚᱝᱠᱮ᱾
ᱟᱹᱞᱤᱧ ᱫᱚ ᱱᱚᱣᱟ ᱵᱟᱨᱮᱛᱮ ᱪᱮᱫ ᱞᱤᱧ ᱞᱟᱹᱭᱟ ᱟᱫᱚ ᱠᱟᱛᱷᱟ ᱫᱚ ᱦᱩᱭᱩᱜ ᱠᱟᱱᱟ ᱟᱸᱡᱚᱢ ᱢᱟ ᱜᱚᱴᱟ ᱜᱮ ᱟᱸᱡᱚᱢᱚᱜ ᱠᱟᱱᱟ ᱥᱳᱥᱟᱞ ᱢᱤᱰᱤᱭᱟ ᱨᱮᱦᱚᱸ ᱧᱮᱞ ᱫᱚ ᱧᱮᱞᱚᱜ ᱠᱟᱱ ᱜᱮᱭᱟ ᱟᱫᱚ ᱱᱚᱣᱟ ᱫᱚ ᱛᱤᱱᱟᱹᱜᱼᱴᱟ ᱥᱟᱹᱨᱤ ᱛᱤᱱᱟᱹᱜᱼᱴᱟ ᱠᱷᱟᱹᱞᱤ ᱦᱟᱸᱜ ᱟᱹᱞᱤᱧ ᱫᱚ ᱦᱟᱸᱜ ᱢᱮᱫ ᱛᱮᱫᱚ ᱵᱟᱞᱤᱧ ᱧᱮᱞ ᱠᱟᱫᱟ ᱱᱚᱣᱟ ᱡᱤᱱᱤᱥ ᱠᱚᱫᱚ ᱦᱟᱸᱜ ᱱᱚᱣᱟ ᱫᱚ ᱟᱸᱫᱷᱟ ᱯᱟᱹᱛᱭᱟᱹᱣ ᱡᱤᱱᱤᱥ ᱠᱟᱱᱟ ᱛᱚ ᱟᱫᱚ ᱚᱠᱚᱭ ᱦᱚᱳᱭᱛᱚ ᱪᱮᱫ ᱠᱟᱞᱤᱧ ᱞᱟᱹᱭᱟ ᱦᱭᱛᱳ ᱟᱵᱤᱱ ᱵᱤᱱ ᱞᱟᱹᱭ ᱠᱮᱫᱟ ᱱᱚᱣᱟ ᱠᱟᱛᱷᱟ ᱟᱹᱞᱤᱧ ᱴᱷᱮᱱ ᱠᱤᱱᱛᱩ ᱟᱹᱞᱤᱧ ᱦᱚᱸᱞᱤᱧ ᱟᱸᱡᱚᱢ ᱠᱮᱫᱟ ᱡᱮ ᱵᱟᱝ ᱱᱚᱣᱟ ᱡᱤᱱᱤᱥᱴᱟᱜ ᱟᱨᱚ ᱢᱤᱫᱴᱷᱮᱱ ᱞᱤᱧ ᱯᱟᱥᱱᱟᱣ ᱠᱮᱫᱟ ᱪᱮᱫᱟᱜ ᱥᱮ ᱦᱮᱸ ᱚᱱᱠᱟᱱ ᱡᱤᱱᱤᱥ ᱠᱟᱱᱟ ᱱᱚᱣᱟ ᱠᱚᱫᱚ-ᱼ ᱦᱟᱸᱜ ᱦᱚᱭᱛᱚ ᱩᱱᱤ ᱚᱨᱤᱡᱤᱱᱟᱞ ᱢᱟᱱᱮ ᱠᱟᱛᱷᱟᱴᱟᱜ ᱜᱮ ᱵᱟᱭ ᱵᱟᱲᱟᱭᱟ ᱡᱮ ᱩᱱᱤ ᱥᱟᱹᱨᱤ ᱥᱮ ᱠᱷᱟᱹᱞᱤ ᱥᱮ ᱮᱲᱮ ᱚᱱᱟ ᱫᱚ ᱵᱟᱭ ᱵᱩᱡᱷᱟᱹᱣ ᱞᱮᱜᱼᱟ ᱩᱱᱤ ᱫᱚ ᱦᱟᱱᱮ ᱵᱤᱱ ᱞᱟᱹᱭ ᱠᱮᱫᱟ ᱡᱮ ᱱᱩᱭ ᱫᱚ ᱱᱚᱝᱠᱟᱱ ᱦᱚᱲ ᱠᱟᱱᱟᱭ ᱥᱮ ᱦᱮᱸ ᱚᱱᱠᱟ ᱟᱨᱠᱤ ᱟᱫᱚ ᱟᱹᱞᱤᱧ ᱞᱤᱧ ᱟᱸᱡᱚᱢ ᱠᱮᱫᱟ ᱟᱹᱞᱤᱧ ᱦᱚᱸᱞᱤᱧ ᱟᱸᱡᱚᱢ ᱠᱮᱫ ᱠᱷᱟᱱ ᱟᱨᱚ ᱢᱤᱫ ᱦᱚᱲ ᱞᱤᱧ ᱢᱮᱛᱟᱜ ᱫᱮᱭᱟ, ᱟᱨᱚ ᱚᱱᱠᱟ ᱚᱱᱠᱟ ᱛᱮᱜᱮ ᱱᱚᱣᱟ ᱡᱤᱱᱤᱥ ᱠᱚᱫᱚ ᱟᱨᱚ ᱢᱟᱱᱮ ᱰᱷᱮᱨ ᱟᱹᱰᱤ ᱡᱟᱭᱜᱟ ᱴᱷᱮᱱ ᱯᱟᱥᱱᱟᱜ ᱠᱟᱱᱟ ᱠᱟᱛᱷᱟ ᱚᱱᱠᱟ ᱥᱤᱥᱴᱮᱢ ᱛᱮ ᱯᱟᱥᱱᱟᱜ ᱜᱮᱭᱟ ᱱᱚᱣᱟ ᱠᱚᱫᱚ ᱟᱫᱚ ᱥᱟᱹᱨᱤ ᱛᱤᱱᱟᱹᱜ ᱴᱟᱜ ᱠᱷᱟᱹᱞᱤ ᱛᱤᱱᱟᱹᱜ ᱴᱟᱜ ᱚᱱᱟᱜᱮ ᱦᱟᱸᱜ ᱠᱟᱛᱷᱟ ᱦᱟᱸᱜ ᱟᱹᱞᱤᱧ ᱢᱟ ᱟᱸᱫᱷᱟ ᱯᱟᱹᱛ ᱤᱭᱟᱹ ᱦᱚᱲ ᱟᱫᱚ ᱩᱱᱟᱹᱜ ᱫᱚ ᱱᱚᱣᱟ ᱠᱚᱫᱚ ᱵᱟᱹᱞᱤᱧ ᱵᱤᱥᱟᱹᱥ ᱵᱟᱲᱟ ᱟᱠᱟᱱᱟ ᱾
ᱦᱳᱭ ᱦᱳᱭ ᱦᱳᱭ ᱮᱠᱟᱞ ᱴᱷᱤᱠ ᱠᱟᱛᱷᱟ ᱜᱮ ᱵᱤᱥᱮᱥ ᱫᱚ ᱡᱟᱦᱟᱸ ᱢᱮᱫ ᱥᱟᱢᱟᱝ ᱨᱮ ᱡᱟᱦᱟᱸ ᱵᱟᱹᱧ ᱧᱮᱞᱟ ᱚᱱᱟ ᱜᱮᱵᱮᱱ ᱯᱟᱹᱛᱤᱭᱟᱹᱜᱼᱟ, ᱟᱨ ᱮᱸᱱᱮᱠᱷᱟᱱ ᱵᱟᱵᱮ ᱡᱟᱦᱟᱸ ᱡᱤᱱᱤᱥ ᱵᱟᱵᱮᱱ ᱧᱮᱞ ᱠᱟᱜᱼᱟ ᱚᱱᱟ ᱫᱚ ᱪᱮᱫ ᱞᱮᱠᱟ ᱨᱮᱵᱮᱱ ᱯᱟᱹᱛᱭᱟᱹᱼᱟ ᱯᱟᱹᱛᱭᱟᱹᱜᱼᱟ ᱦᱩᱭᱥᱮ ᱾
ᱦᱳᱭ ᱦᱳᱭ ᱦᱳᱭ ᱾
ᱡᱟᱦᱟᱸ ᱡᱩᱫᱤ ᱾ ᱟᱵᱮᱱ ᱵᱮᱱ ᱧᱮᱞᱟ ᱚᱱᱟ ᱜᱮᱵᱮᱱ ᱯᱟᱹᱛᱭᱟᱹᱜᱼᱟ ᱥᱮ ᱡᱟᱦᱟᱸ ᱵᱟᱝ ᱧᱮᱞᱟᱜ ᱫᱚ ᱪᱤᱠᱟᱹᱛᱮᱵᱮᱱ ᱯᱟᱹᱛᱤᱭᱟᱹᱜᱼᱟ ᱾
ᱦᱳᱭ ᱟᱫᱚ ᱚᱱᱠᱨ ᱜᱮ ᱢᱟᱱᱮ ᱠᱤᱪᱷᱩ ᱠᱤᱪᱷᱩ ᱦᱚᱲ ᱢᱮᱱᱟᱜ ᱠᱚᱣᱟ ᱢᱟᱱᱮ ᱟᱵᱚ ᱦᱮᱸ ᱠᱚᱲᱟ ᱦᱚᱯᱚᱱ ᱫᱚ ᱦᱟᱸᱜ ᱩᱱᱟᱹᱜ ᱫᱚ ᱵᱟᱠᱚ ᱞᱟᱹᱭ ᱵᱟᱲᱟᱭᱟ ᱠᱤᱱᱛᱩ ᱠᱩᱞᱤ ᱠᱩᱲᱤ ᱦᱚᱯᱚᱱ ᱴᱷᱮᱱ ᱫᱚ ᱠᱟᱛᱷᱟ ᱪᱟᱟᱜᱣ ᱢᱟᱱᱮ ᱩᱱᱠᱩ ᱫᱚ ᱥᱟᱹᱨᱤ ᱥᱮ ᱠᱷᱟᱞᱤ ᱚᱱᱟ ᱫᱚ ᱵᱟᱠᱚ ᱧᱮᱞ ᱵᱟᱠᱚ ᱛᱩᱱ ᱧᱮᱞ ᱫᱟ ᱢᱮᱱ ᱠᱚ ᱧᱮᱞ ᱡᱚᱠᱷᱟᱭᱟ ᱡᱮ ᱛᱤᱱᱟᱹᱜ ᱥᱟᱹᱨᱤᱭᱟ ᱛᱤᱱᱟᱹᱜ ᱠᱷᱟᱹᱞᱤᱭᱟ ᱠᱤᱱᱛᱩ ᱩᱱᱠᱩ ᱫᱚ ᱚᱱᱟ ᱡᱤᱱᱤᱥᱴᱟᱜ ᱢᱟᱱᱮ ᱟᱨᱚ ᱡᱤᱥᱮ ᱫᱤᱥᱚᱢ ᱦᱚᱲ ᱠᱚ ᱵᱟᱰᱟᱭ ᱧᱟᱢᱟ ᱚᱱᱠᱟ ᱦᱤᱥᱟᱹᱵ ᱛᱮᱠᱚ ᱟᱹᱵᱤᱱ ᱴᱷᱮᱱ, ᱟᱞᱤᱧ ᱴᱷᱮᱱ ᱚᱱᱠᱟ ᱚᱱᱠᱟᱛᱮ ᱠᱟᱛᱷ ᱠᱟᱛᱷᱟ ᱯᱟᱥᱱᱟᱣ ᱤᱫᱤᱭᱟᱠᱚ ᱟᱫᱚ ᱚᱱᱟ ᱡᱤᱱᱤᱥ ᱠᱚᱫᱚ ᱮᱠᱪᱩᱣᱟᱹᱞᱤ ᱟᱵᱚᱣᱟᱜ ᱜᱮ ᱵᱚᱫᱽᱱᱟᱢ ᱫᱚ ᱵᱩᱡᱷᱟᱹᱣ ᱠᱮᱜᱼᱟ ᱵᱤᱱ ᱾
ᱦᱳᱭ ᱦᱳᱭ ᱮᱠᱟᱞ ᱥᱟᱹᱨᱤ ᱠᱟᱛᱷᱟ ᱵᱮᱱ ᱞᱟᱹᱭ ᱠᱮᱜᱼᱟ ᱜᱚᱝᱠᱮ, ᱦᱸᱛᱚ ᱱᱚᱜᱼᱚᱭ ᱡᱮ ᱰᱟᱹᱱ ᱯᱟᱱᱛᱮ ᱥᱮ ᱢᱟᱱᱟ ᱵᱟᱨᱚᱱ ᱠᱟᱛᱷᱟ ᱚᱱᱟ ᱢᱟ ᱮᱸ ᱡᱟᱦᱟᱸ ᱰᱟᱸᱰᱚᱢ ᱠᱟᱛᱷᱟ ᱵᱮᱱ ᱞᱟᱹᱭ ᱠᱮᱜᱼᱟ ᱚᱱᱟ ᱫᱚ ᱰᱟᱸᱰᱚᱢ ᱦᱚᱸ ᱞᱟᱹᱠᱛᱤ ᱠᱟᱱ ᱜᱮᱭᱟ ᱱᱚᱜᱼᱚᱭ ᱡᱮ ᱰᱟᱹᱱ ᱯᱟᱱᱛᱮ, ᱟᱹᱞᱤᱧ ᱦᱚᱸ ᱦᱟᱸᱜ ᱱᱚᱣᱟ ᱫᱚ ᱵᱟᱹᱞᱤᱧ ᱯᱟᱹᱛᱭᱟᱹᱣᱟᱜᱼᱟ ᱪᱮᱫᱟᱜ ᱥᱮ ᱮᱸᱰᱮ ᱠᱷᱟᱱ ᱡᱟᱦᱟᱸᱭ ᱡᱩᱫᱤ ᱨᱩᱣᱟᱹᱼᱟ ᱟᱫᱚ ᱢᱮᱱᱟᱮ ᱱᱩᱭᱮ ᱯᱷᱟᱞᱱᱟ ᱥᱮ ᱱᱩᱭ ᱱᱩᱭ ᱟᱡ ᱜᱚ ᱥᱮ ᱦᱟᱹᱱᱤ ᱜᱚᱲᱚᱢ ᱵᱩᱲᱦᱤ ᱡᱚᱢᱮ ᱠᱟᱱ ᱚᱱᱟ ᱫᱚ ᱮᱠᱟᱞᱜᱮ ᱢᱤᱪᱷᱟᱹ ᱠᱟᱱᱟ ᱟᱸᱫᱷᱟ ᱯᱟᱹᱛᱭᱟᱹᱣ ᱠᱟᱱᱟ ᱟᱯᱮ ᱟᱹᱧᱤᱧ ᱫᱚ ᱱᱚᱣᱟ ᱫᱤᱥ ᱫᱤᱥᱚᱢ ᱦᱚᱲ ᱞᱤᱧ ᱢᱮᱛᱟ ᱠᱚᱣᱟ ᱡᱟᱦᱟᱸᱭ ᱡᱩᱫᱤ ᱨᱩᱣᱟᱹᱜ ᱠᱟᱱᱟ ᱮᱱᱠᱷᱟᱱ ᱨᱟᱱ ᱟᱹᱜᱩᱣᱟᱭᱟ ᱯᱮᱥᱮ ᱰᱟᱠᱛᱚᱨ ᱚᱲᱟᱜ ᱥᱮᱫ ᱦᱚᱸᱥᱯᱤᱴᱟᱹᱞ ᱤᱫᱤᱭᱮᱯᱮ ᱚᱸᱰᱮ ᱜᱮ ᱪᱮᱴᱷᱟᱹᱜᱼᱟ ᱦᱳᱭᱥᱮ ᱟᱨ ᱡᱮᱢᱚᱱ ᱠᱚ ᱚᱡᱟ ᱟᱨ ᱚᱡᱷᱟ ᱠᱚᱞᱤᱧ ᱧᱮᱞ ᱟᱠᱟᱫ ᱠᱚ ᱜᱚᱝᱠᱮ ᱚ ᱚᱡᱷᱟ ᱠᱚ ᱦᱤᱡᱩᱜᱼᱟ ᱡᱷᱟᱲ ᱯᱷᱩᱸᱠ ᱵᱟᱲᱟ ᱚᱢᱮᱭᱟᱭ ᱛᱚ ᱱᱚᱜᱼᱚᱭ ᱱᱚᱣᱟ ᱟᱵᱮᱱ ᱛᱤᱱᱟᱹᱜ ᱜᱟᱱ ᱵᱮᱱ ᱯᱟᱹᱛᱭᱟᱹᱣᱟᱜᱼᱟ ᱜᱚᱝᱠᱮ ᱚᱢᱛᱮ ᱢᱤᱫᱴᱮᱱ ᱦᱚᱲᱮ ᱵᱤᱥ ᱫᱟᱲᱮᱭᱟᱜᱼᱟ᱾ ᱨᱳᱜᱽ ᱟᱡᱟᱨ ᱠᱷᱚᱱᱮ ᱪᱮᱴᱷᱟ ᱨᱩᱣᱟᱹᱲ ᱫᱟᱲᱮᱭᱟᱜᱼᱟ᱾
ᱟᱫᱚ ᱜᱚᱢᱠᱮ ᱯᱟᱹᱦᱤᱞ ᱢᱟ ᱟᱵᱚᱣᱟᱜ ᱨᱟᱱ ᱠᱚᱫᱚ ᱛᱟᱦᱮᱸ ᱠᱟᱱᱟ ᱦᱟᱸᱜ ᱡᱟᱦᱟᱸ ᱵᱤᱨ ᱠᱚᱨᱮᱱᱟᱜ ᱜᱮ ᱱᱟᱹᱲᱤ ᱥᱮ
ᱦᱟᱹᱯᱟᱹᱭ ᱦᱳᱭ᱾ ᱢᱤᱫ ᱰᱚᱸᱰᱮᱠ ᱢᱤᱫ ᱰᱚᱸᱰᱮᱠ ᱢᱤᱫ ᱰᱚᱸᱰᱮᱠ ᱫᱟᱨᱮ ᱨᱮᱱᱟᱜ ᱨᱮᱦᱮᱫ ᱠᱷᱚᱱ ᱜᱮ ᱨᱟᱱ ᱫᱚ ᱦᱩᱭᱩᱜ ᱠᱟᱱᱟ ᱱᱚᱣᱟ ᱫᱚ ᱟᱹᱞᱤᱧ ᱦᱚᱞᱤᱧ ᱯᱟᱹᱛᱭᱟᱹᱣᱟᱜ ᱜᱮᱭᱟ᱾ ᱦᱳᱭᱥᱮ ᱟᱫᱚ ᱫᱟᱨᱮ ᱨᱮᱱᱟᱜ ᱨᱟᱱ ᱪᱷᱟᱰᱟ ᱠᱟᱛᱮᱫ ᱚᱱᱟ ᱚᱢ ᱡᱷᱟᱲ ᱚᱢ ᱡᱷᱟᱲ ᱨᱮᱱᱟᱜ ᱠᱟᱛᱷᱟ ᱞᱤᱧ ᱞᱟᱹᱭᱫᱟ ᱫᱟᱨᱮ ᱨᱮᱱᱟᱜ ᱨᱮᱦᱮᱫ ᱠᱚ ᱥᱮᱸᱫᱮᱜ ᱦᱚᱸ ᱚᱱᱟ ᱦᱚᱸ ᱨᱟᱱ ᱠᱟᱱ ᱜᱮᱭᱟ ᱦᱳᱭᱥᱮ ᱟᱨ ᱡᱟᱦᱟᱸ ᱥᱟᱬᱮᱥᱤᱭᱟᱹ ᱠᱚ ᱡᱟᱦᱟᱸ ᱨᱟᱱ ᱠᱚ ᱵᱮᱱᱟᱣᱮᱫᱼᱟ᱾ ᱫᱟᱨᱮ ᱨᱮᱦᱮᱫ ᱨᱟᱱ ᱥᱮ ᱨᱮᱦᱮᱫ ᱥᱮᱸᱫᱮᱜ ᱨᱮᱱᱟᱜ ᱨᱟᱱ ᱜᱮ ᱠᱟᱱᱟ᱾ ᱮᱸᱰᱮ ᱠᱷᱟᱱ ᱱᱚᱜᱼᱚᱭ ᱚᱢ ᱨᱮᱱᱟᱜ ᱠᱟᱛᱷᱟ ᱞᱤᱧ ᱢᱮᱱ ᱦᱚᱪᱚᱭᱮᱫᱟ ᱚᱢ ᱢᱚᱱᱛᱨᱚ ᱛᱚᱱᱛᱨᱚ ᱨᱮᱱᱟᱜ ᱠᱟᱛᱷᱟ ᱚᱱᱟ ᱢᱚᱱᱛᱨᱚ ᱛᱚᱱᱛᱨᱚ ᱚᱢ ᱠᱟᱛᱮᱜ ᱢᱤᱫᱴᱮᱡ ᱮ ᱱᱩᱭ ᱡᱟᱦᱟᱸᱭ ᱡᱚᱯᱲᱟᱣ ᱟᱠᱟᱱ ᱨᱩᱜᱤ ᱫᱚ ᱩᱱᱤ ᱪᱮᱴᱷᱟ ᱨᱩᱣᱟᱹᱲ ᱫᱟᱲᱮᱭᱟᱜᱼᱟ᱾
ᱟᱫᱚ ᱜᱚᱢᱠᱮ ᱧᱮᱞ ᱵᱤᱱ ᱩᱱᱤ ᱮᱢᱚᱱ ᱢᱤᱫᱴᱟᱱ ᱱᱤᱛᱚᱜ ᱥᱤᱪᱩᱣᱮᱥᱟᱱ ᱨᱮ ᱢᱮᱱᱟᱭᱟ ᱦᱳᱭᱛᱚ ᱩᱱᱤ ᱫᱚ ᱦᱮᱸ ᱦᱳᱭᱛᱚ ᱵᱤᱧ ᱠᱚ ᱜᱮᱨ ᱠᱮᱫᱮᱭᱟ ᱠᱟᱛᱷᱟ ᱨᱮᱱᱟᱜ ᱮ ᱞᱟᱹᱭ ᱠᱮᱫᱟ ᱦᱮᱸ ᱟᱫᱚ ᱚᱝᱛᱮ ᱡᱩᱫᱤ ᱢᱟᱱᱮ ᱚᱱᱟ ᱵᱤᱥ ᱴᱟᱜ ᱡᱩᱫᱤ ᱪᱟᱵᱟ ᱠᱚᱜ ᱛᱟᱭᱟ ᱢᱟᱱᱮ ᱚᱝᱛᱮ ᱡᱩᱫᱤ ᱠᱟᱴᱟᱣ ᱫᱟᱲᱮ ᱠᱮᱭᱟᱭ ᱛᱟᱞᱮ ᱢᱟᱛᱚ ᱠᱳᱱᱳ ᱰᱟᱠᱛᱟᱨ ᱯᱟᱹᱛᱤ ᱵᱟᱠᱚ ᱫᱚᱨᱠᱟᱨ ᱠᱚᱜᱼᱟ ᱥᱮ ᱦᱟᱥᱯᱤᱴᱟᱞ ᱦᱚᱸ ᱵᱟᱝ ᱵᱮᱱᱟᱣ ᱠᱚᱜᱼᱟ᱾ ᱚᱡᱷᱟ ᱛᱮᱜᱮ ᱡᱩᱫᱤ ᱡᱚᱛᱚ ᱠᱟᱹᱢᱤ ᱯᱟᱨᱚᱢ ᱠᱚᱜᱼᱟ ᱜᱚᱢᱠᱮ ᱱᱚᱣᱟ ᱠᱚᱫᱚ ᱱᱚᱣᱟ ᱠᱚᱫᱚ ᱵᱷᱚᱨᱥᱟ ᱛᱮᱫᱚ ᱵᱟᱝ ᱪᱟᱞᱟᱣ ᱜᱮ ᱫᱚᱨᱠᱟᱨ ᱱᱚᱣᱟ ᱠᱚᱫᱚ ᱟᱸᱫᱷᱟ ᱯᱟᱹᱛᱭᱟᱹᱣ ᱡᱤᱱᱤᱥ ᱠᱟᱱᱟ ᱵᱮᱠᱟᱨ ᱵᱮᱠᱟᱨ ᱱᱚᱣᱟ ᱫᱚ ᱥᱚᱢᱚᱭ ᱱᱚᱥᱴᱚ ᱵᱩᱡᱷᱟᱹᱣ ᱠᱮᱜᱼᱟ ᱵᱤᱱ
ᱦᱳᱭ ᱦᱳᱭ ᱦᱳᱭ᱾
ᱚᱱᱟ ᱠᱚᱫᱚ ᱮᱠᱪᱩᱞᱤ ᱥᱟᱹᱨᱤ ᱫᱚ ᱢᱟᱱᱮ ᱡᱟᱠ ᱢᱟᱱᱮ ᱧᱮᱞ ᱵᱤᱱ ᱟᱹᱵᱤᱱ ᱡᱟᱦᱟᱸ ᱨᱮᱜᱮ ᱪᱟᱞᱟᱜ ᱵᱤᱱ ᱡᱟᱦᱟᱱᱟᱜ ᱟᱹᱵᱤᱱ ᱦᱚᱲᱢᱚ ᱵᱟᱨᱮ ᱛᱮ ᱵᱟ ᱚᱲᱟᱜ ᱵᱟᱨᱮ ᱛᱮ ᱵᱤᱱ ᱠᱩᱞᱤᱭᱟ ᱪᱮ ᱩᱱᱠᱩ ᱫᱚ ᱫᱳᱥ ᱠᱚ ᱩᱰᱩᱠ ᱜᱮᱭᱟ᱾ ᱩᱱᱠᱩ ᱫᱚᱠᱚ ᱞᱟᱹᱭᱟ ᱦᱟᱱᱟ ᱵᱟᱝ ᱱᱚᱣᱟ ᱱᱚᱝᱠᱟ ᱠᱟᱱᱟ ᱦᱟᱱᱠᱟ ᱠᱟᱱᱟ ᱟᱹᱞᱤᱧ ᱴᱷᱮᱱ ᱴᱷᱤᱠ ᱦᱩᱭᱩᱜ ᱛᱟᱢᱟ ᱛᱚᱵᱮ ᱱᱚᱣᱟ ᱡᱤᱱᱤᱥ ᱥᱮ ᱥᱚᱝᱥᱟᱨ ᱨᱮ ᱥᱩᱠ ᱦᱤᱡᱩᱜᱼᱟ ᱟᱹᱰᱤ ᱨᱚᱠᱚᱢ ᱠᱚ ᱞᱟᱹᱭᱟ ᱵᱩᱡᱷᱟᱹᱣ ᱠᱮᱜᱼᱟ ᱵᱤᱱ ᱟᱫᱚ ᱚᱠᱚᱭᱟᱜ ᱫᱚ ᱵᱟᱹᱱᱩᱜᱼᱟ ᱱᱚᱣᱟ ᱠᱚᱫᱚ ᱚᱱᱟ ᱚᱵᱷᱟᱵᱽ ᱠᱚᱫᱚ ᱡᱷᱚᱛᱚ ᱦᱚᱲᱟᱜ ᱜᱮ ᱢᱮᱱᱟᱜᱼᱟ᱾
ᱦᱳᱭ ᱦᱳᱭ ᱦᱳᱭ᱾
ᱟᱨ ᱜᱚᱴᱟ ᱥᱚᱝᱥᱟᱨ ᱨᱮᱜᱮ ᱚᱥᱩᱵᱤᱫᱷᱟ ᱡᱷᱚᱛᱚ ᱦᱚᱲᱟᱜ ᱥᱚᱝᱥᱟᱨ ᱨᱮᱜᱮ ᱚᱥᱩᱵᱤᱫᱷᱟ ᱫᱚ ᱢᱮᱱᱟᱜᱼᱟ᱾ ᱟᱫᱚ ᱚᱝ ᱢᱚᱝ ᱜᱮ ᱦᱟᱸᱜ ᱚᱡᱷᱟ ᱠᱚ ᱞᱟᱹᱭ ᱚᱪᱚᱭᱮᱫᱟ᱾ ᱚᱱᱟ ᱫᱚ ᱢᱟᱱᱮ ᱠᱤᱪᱷᱩ ᱠᱤᱪᱷᱩ ᱡᱟᱭᱜᱟ ᱨᱮ ᱟᱸᱡᱚᱢ ᱫᱚ ᱟᱸᱡᱚᱢᱚᱜ ᱠᱟᱱ ᱜᱮᱭᱟ ᱡᱮ ᱚᱸᱰᱮ ᱪᱟᱞᱟᱣᱱᱟᱹᱧ ᱵᱷᱟᱜᱮᱱᱟᱹᱧ ᱥᱮ ᱩᱱᱟᱜ ᱠᱤᱱᱛᱩ ᱚᱛᱤᱨᱤᱠᱛᱚ ᱡᱟᱦᱟᱸ ᱜᱷᱚᱴᱚᱱᱟ ᱜᱷᱚᱴᱟᱣ ᱟᱠᱟᱱᱟ ᱦᱚᱲᱢᱚ ᱠᱷᱚᱱ ᱢᱟᱱᱮ ᱡᱟᱦᱟᱸ ᱚᱥᱩᱵᱤᱫᱷᱟ ᱢᱮᱱᱟᱜ ᱛᱟᱭᱟ ᱚᱱᱠᱟᱱ ᱦᱚᱲ ᱠᱚᱫᱚ ᱚᱱᱟ ᱚᱡᱷᱟ ᱯᱟᱹᱛᱤ ᱨᱮᱫᱚ ᱵᱟᱝ ᱪᱟᱞᱟᱣ ᱜᱮ ᱴᱷᱤᱠᱟ ᱟᱨᱚ ᱵᱷᱟᱜᱮ ᱮᱥᱯᱮᱥᱟᱞᱤᱴᱤ ᱦᱟᱥᱯᱟᱛᱟᱞ ᱠᱚᱨᱮ ᱮᱸ ᱚᱱᱟ ᱠᱚᱨᱮ ᱵᱟᱨᱚᱢ ᱪᱮᱠᱟᱯ ᱯᱚᱨᱚᱢ ᱫᱚᱨᱠᱟᱨᱚᱜ ᱠᱟᱱᱟ᱾